ᱦᱮᱸ ᱟᱸᱡᱚᱢᱚᱜ ᱠᱟᱱᱟ ᱦᱮᱸ ᱥᱟᱹᱜᱩᱱ ᱥᱤᱸᱜᱟᱹᱲ
ᱛᱟᱦᱚᱞᱮ ᱪᱤᱠᱟᱹ ᱦᱩᱭᱩᱜ ᱠᱟᱱᱟ
ᱪᱤᱠᱟ ᱦᱚᱸ ᱵᱟᱝ ᱱᱚᱜᱼᱚᱭ ᱢᱮᱱᱟᱜ ᱞᱤᱧ ᱜᱮᱭᱟ ᱱᱚᱜᱼᱚᱭ ᱵᱟᱭᱨᱮ ᱥᱮᱫ ᱠᱟᱹᱴᱤᱡ ᱩᱰᱩᱝ ᱵᱟᱲᱟ ᱦᱩᱭ ᱠᱟᱱᱟ ᱛᱟᱲᱟᱢ ᱵᱟᱲᱟ ᱦᱩᱭᱩᱜ ᱠᱟᱱᱟ ᱟᱪᱪᱷᱟ ᱦᱳᱭ
ᱟᱪᱪᱷᱟ ᱠᱩᱞᱦᱤ ᱥᱮᱫ ᱨᱮ ᱢᱮᱱᱟᱜ ᱵᱮᱱᱟ ᱛᱟᱦᱚᱞᱮ ᱜᱚᱲᱚᱢ ᱦᱟᱲᱟᱢ ᱜᱚᱲᱚᱢ ᱵᱩᱲᱦᱤ ᱠᱚ ᱵᱟᱱᱩᱜ ᱠᱚᱣᱟ ᱥᱮ ᱪᱮ ᱢᱮᱱᱟᱜ ᱠᱚᱣᱟ?
ᱦᱮᱸ ᱱᱤᱛᱚᱜ ᱫᱚ ᱟᱫᱚ ᱡᱟᱹᱯᱤᱫ ᱵᱟᱲᱟᱣ ᱠᱟᱜᱼᱟ ᱠᱚ ᱡᱚᱢ ᱵᱟᱲᱟ ᱠᱟᱛᱮ ᱦᱳᱭᱥᱮ ᱜᱟᱞᱢᱟᱨᱟᱣ ᱵᱟᱲᱟ ᱦᱩᱭᱩᱜ ᱠᱟᱱ ᱛᱟᱦᱮᱸᱫ ᱜᱮᱭᱟ ᱦᱮᱸ
ᱟᱪᱪᱷᱟ ᱛᱟᱦᱚᱞᱮ ᱠᱩᱫᱩᱢ ᱠᱟᱹᱦᱱᱤ ᱠᱚᱠᱚ ᱞᱟᱹᱭ ᱵᱟᱲᱟ ᱟᱯᱮ ᱜᱮᱭᱟ ᱥᱮ ᱵᱟᱝ
ᱦᱮᱸ ᱠᱩᱫᱩᱢ ᱠᱟᱹᱦᱱᱤ ᱠᱚᱫᱚ ᱞᱟᱹᱭ ᱵᱟᱲᱟ ᱫᱚ ᱦᱩᱭᱩᱜ ᱜᱮᱭᱟ ᱞᱟᱹᱭ ᱵᱟᱲᱟᱭ ᱜᱮᱭᱟ ᱠᱚ ᱟᱸᱡᱚᱢ ᱦᱩᱭᱩᱜᱼᱟ ᱦᱮᱸᱥᱮ
ᱦᱩᱸ ᱮᱠᱫᱚᱢ ᱮᱠᱫᱚᱢ ᱱᱚᱣᱟ ᱫᱚ ᱟᱵᱚ ᱟᱹᱰᱤ ᱥᱮᱫᱟᱭ ᱠᱷᱚᱱᱜᱮ ᱱᱚᱣᱟ ᱫᱚ ᱟᱹᱨᱤᱪᱟᱹᱞᱤ ᱢᱮᱱᱟᱜᱼᱟ ᱡᱮ ᱠᱟᱹᱴᱤᱡ ᱠᱟᱹᱴᱤᱡ ᱜᱤᱫᱽᱟᱹᱨ ᱠᱚ ᱥᱮ ᱟ ᱟᱵᱚ ᱠᱚᱦᱚᱸ ᱚᱱᱟ ᱠᱩᱫᱩᱢ ᱠᱟᱹᱦᱱᱤ ᱟᱸᱡᱚᱢ ᱫᱚᱨᱠᱟᱨ ᱟᱵᱚ ᱠᱩᱫᱩᱢ ᱠᱟᱹᱦᱱᱤ ᱛᱟᱞᱟ ᱛᱮᱜᱮ ᱟᱵᱚ ᱟᱹᱰᱤᱜᱟᱱ ᱠᱟᱛᱷᱟ ᱵᱚᱱ ᱵᱟᱰᱟᱭ ᱧᱟᱢᱟ
ᱦᱳᱭ ᱱᱮᱛᱟᱨ ᱢᱟ ᱠᱩᱫᱩᱢ ᱠᱟᱹᱦᱱᱤ ᱠᱚ ᱵᱟᱝ ᱟᱸᱡᱚᱢᱚᱜ ᱠᱟᱱᱟ ᱱᱮᱛᱟᱨ ᱢᱟ ᱟᱹᱰᱤ ᱦᱚᱲ ᱜᱮ ᱧᱮᱞᱚᱜᱚᱜ ᱠᱟᱱᱟ ᱡᱮ ᱠᱩᱫᱩᱢ ᱠᱟᱹᱟᱦᱱᱤ ᱫᱚ ᱵᱚᱫᱚᱞ ᱛᱮ ᱚᱱᱟ ᱵᱚᱫᱚᱞ ᱱᱮᱛᱟᱨ ᱫᱚ ᱯᱷᱳᱱ ᱠᱚ ᱥᱟᱵ ᱟᱠᱚ ᱠᱟᱱᱟ ᱢᱤᱫᱴᱟᱝ ᱜᱤᱫᱽᱨᱟᱹᱭ ᱨᱟᱜ ᱞᱮᱠᱷᱟᱱ ᱩᱱᱤ ᱫᱚ ᱟᱫᱚ ᱠᱩᱫᱩᱢ ᱠᱟᱹᱦᱱᱤ ᱫᱚ ᱵᱟᱭ ᱟᱸᱡᱚᱢᱟᱭᱟ ᱩᱱᱤ ᱫᱚ ᱟᱫᱚ ᱯᱷᱳᱱ ᱜᱮ ᱥᱳᱨ ᱟᱫᱮ ᱯᱷᱳᱱ ᱟᱛᱮ ᱜᱮ ᱩᱱᱤ ᱫᱚᱭ ᱵᱩᱞᱟᱹᱣ ᱮᱱᱟ ᱦᱮᱸ ᱥᱮ ᱪᱮᱫ ᱦᱮᱸ ᱚᱱᱠᱟ ᱜᱮ ᱧᱮᱞᱚᱜ ᱠᱟᱱᱟ ᱚᱱᱠᱟ ᱟᱵᱤᱱᱟᱜ ᱵᱟᱲᱟᱭ ᱢᱮᱱᱟᱜ ᱚᱱᱠᱟᱱᱟᱜ ᱠᱩᱫᱩᱢ ᱠᱚ ᱥᱮ ᱠᱟᱹᱦᱱᱤ ᱠᱚ
ᱦᱳᱭ ᱮᱠᱫᱚᱢ ᱜᱮ ᱮᱠᱫᱚᱢ ᱜᱮ ᱛᱚ ᱠᱩᱫᱩᱢ ᱥᱮᱫ ᱠᱷᱚᱱ ᱟᱨᱟᱢᱵᱚ ᱦᱩᱭᱩᱜᱼᱟ ᱦᱮᱸ ᱥᱮᱮ
ᱟᱪᱪᱷᱟ᱾
ᱛᱟᱯᱚᱨ ᱚᱱᱛᱮ ᱵᱷᱮᱱᱛᱟ ᱠᱟᱛᱷᱟ ᱥᱮ ᱠᱟᱹᱦᱱᱤ ᱥᱮ ᱚᱱᱛᱮ ᱪᱟᱞᱟᱜ ᱦᱩᱭᱩᱜᱼᱟ᱾
ᱦᱩᱸ ᱦᱩᱸ᱾
ᱛᱚ ᱡᱷᱚᱛᱚ ᱠᱷᱚᱱ ᱯᱩᱭᱞᱩ ᱨᱮ ᱡᱟᱦᱟᱸ ᱟᱵᱚᱣᱟᱜ ᱠᱩᱫᱩᱢ ᱦᱮᱸᱥᱮ᱾
ᱦᱳᱭᱻ᱾
ᱠᱩᱫᱩᱢ ᱨᱮ ᱡᱟᱦᱟᱸ ᱠᱩᱲᱤᱫ ᱠᱩᱲᱤᱫ ᱠᱚ ᱞᱟᱹᱭᱟ ᱱᱚᱣᱟ ᱨᱮᱱᱟᱜ ᱛᱮᱞᱟ ᱵᱤᱱ ᱵᱟᱲᱟᱭᱟ?
ᱵᱟᱝ ᱱᱚᱣᱱᱟᱜ ᱨᱮᱱᱟᱜ ᱛᱮᱞᱟ ᱫᱚ ᱵᱟᱲᱟᱭ ᱵᱟᱹᱱᱩᱜᱼᱟ ᱟᱸᱡᱚᱢ ᱦᱩᱭ ᱟᱠᱟᱱᱟ ᱡᱮ ᱚᱱᱟ ᱫᱚᱠᱚ ᱢᱤᱫᱴᱟᱝ, ᱯᱨᱚᱵᱟᱫᱽ ᱞᱮᱠᱟ ᱠᱚ ᱞᱟᱹᱭᱟᱜᱼᱟ ᱯᱩᱭᱞᱩ ᱛᱮ᱾ ᱦᱮᱸᱥᱮ ᱤᱭᱟᱹ ᱠᱩᱫᱩᱢ ᱨᱮ ᱠᱩᱲᱤᱫ ᱠᱩᱲᱤᱫ ᱛᱟᱨᱯᱚᱨᱮ ᱟᱫᱚ ᱠᱚ ᱮᱦᱚᱵᱟ ᱡᱟᱦᱟᱱᱟᱜ ᱜᱮ᱾ ᱠᱩᱫᱩᱢ ᱦᱮᱵᱟᱝ ᱦᱮᱸ ᱛᱟᱦᱞᱮ ᱱᱚᱣᱟ ᱪᱮᱫᱟᱜ ᱠᱚ ᱞᱟᱹᱭ᱾ ᱴᱷᱤᱠᱜᱮᱭᱟ ᱱᱚᱣᱟ ᱫᱚ ᱟᱹᱞᱤᱧ ᱫᱚ ᱦᱟᱸᱜ ᱵᱟᱲᱟᱭ ᱵᱟᱹᱱᱩᱜ ᱛᱟᱞᱤᱧᱟ ᱛᱟᱦᱚᱞᱮ ᱠᱟᱹᱴᱤᱡ ᱞᱟᱹᱭ ᱟᱞᱤᱧ ᱵᱤᱱ
ᱛᱚ ᱱᱚᱣᱟ ᱫᱚ ᱦᱩᱭᱩᱜ ᱠᱟᱱᱟ ᱠᱩᱫᱩᱢ ᱨᱮ ᱠᱩᱲᱤᱫ ᱠᱩᱲᱤᱫ ᱠᱩᱲᱤᱫ ᱠᱩᱤᱫ ᱦᱩᱭᱩᱜ ᱠᱟᱱᱟ ᱠᱩᱲᱤᱫ ᱪᱮᱬᱮ ᱵᱤᱱ ᱧᱮᱞ ᱟᱠᱟᱫ ᱠᱚᱜᱮᱭᱟ᱾ ᱦᱳᱭ᱾ ᱡᱟᱦᱟᱸ ᱠᱩᱲᱤᱫ ᱪᱮᱬᱮ ᱪᱮᱬᱮ ᱩᱱᱠᱩᱣᱟᱜ ᱨᱟᱢᱟ ᱧᱮᱞᱟᱵᱤᱱ ᱟᱹᱰᱤ ᱞᱟᱥᱮᱨ ᱜᱮ ᱦᱮᱸᱥᱮ᱾
ᱦᱩᱸ ᱞᱟᱥᱮᱨ ᱜᱮ ᱛᱟᱠᱚᱣᱟ ᱡᱷᱟᱹᱞ ᱡᱷᱟᱹᱞ ᱨᱟᱢᱟ ᱛᱟᱠᱚ ᱦᱮᱸ᱾
ᱛᱚ ᱠᱩᱲᱤ ᱫᱟᱜ ᱚᱱᱟ ᱡᱟᱦᱟᱸ ᱨᱟᱢᱟ ᱞᱟᱥᱮᱨ ᱜᱮᱭᱟ ᱚᱱᱟ ᱚᱱ ᱚᱱᱟᱱᱟ᱾ᱬ! ᱚᱱᱟ ᱚᱱᱟ ᱠᱷᱟᱹᱛᱤᱨ ᱠᱚ ᱞᱟᱹᱭ ᱦᱚᱪᱚ ᱟᱠᱟᱫᱟ᱾ ᱡᱮ ᱠᱩᱲᱤᱫᱟᱜ ᱨᱟᱢᱟ ᱞᱟᱥᱮᱨ ᱜᱮᱭᱟ ᱚᱱᱟ ᱠᱷᱟᱹᱤᱨ ᱠᱚ ᱞᱟᱹᱭᱟ ᱠᱩᱲᱤᱫ ᱠᱩᱲᱤᱫ ᱟᱨ ᱡᱟᱦᱟᱸ᱾ ᱠᱟᱹᱴᱤᱡ ᱠᱟᱹᱴᱤᱡ ᱜᱤᱫᱽᱨᱟᱹ ᱠᱚᱣᱟᱜ ᱦᱟᱛᱟᱝ ᱥᱮ ᱵᱩᱨᱫᱷᱤ ᱠᱚ ᱢᱮᱱᱟᱜᱼᱟ᱾ ᱡᱮ ᱱᱩᱠᱩᱣᱟᱜ ᱯᱩᱨᱫᱷᱤ ᱠᱚᱦᱚᱸ ᱚᱱᱠᱟᱟᱜᱮ ᱞᱟᱥᱮᱨ ᱨᱮ ᱦᱚᱪᱚᱭ ᱛᱟᱠᱚ ᱦᱩᱭᱩᱜ ᱦᱩᱭᱩᱜᱼᱟ᱾
ᱟᱪᱪᱷᱟ᱾
ᱦᱳᱭ ᱚᱱᱟ ᱠᱷᱟᱹᱛᱤᱨ ᱠᱚ ᱞᱟᱹᱭᱟ ᱠᱩᱫᱩᱢ ᱨᱮ ᱠᱩᱲᱤᱫ ᱠᱩᱲᱤᱫ ᱢᱟᱱᱮ ᱜᱤᱫᱽᱨᱟᱹ ᱵᱩᱫᱷᱤ ᱞᱟᱥᱮᱨ᱾ ᱪᱮᱜ ᱦᱩᱭᱩᱜᱼᱟ᱾
ᱟᱪᱪᱷᱟ ᱦᱩᱸ᱾
ᱛᱚ ᱠᱩᱫᱩᱢ ᱮᱛᱚᱦᱚᱵ ᱫᱟᱹᱧ ᱦᱮᱸᱥᱮ᱾
ᱟᱪᱪᱷᱟ ᱢᱟ ᱞᱟᱹᱭ ᱵᱤᱱ᱾
ᱦᱳᱭ ᱛᱚ ᱠᱩᱫᱩᱢ ᱨᱮ ᱠᱩᱲᱤᱫ ᱠᱩᱲᱤᱫ ᱡᱟᱝ ᱵᱟᱹᱱᱩᱜ᱾ ᱛᱚ ᱡᱤᱞ ᱵᱟᱹᱱᱩᱜ ᱛᱟᱭᱟ ᱯᱩᱱᱭᱟᱹ ᱜᱮᱛᱟᱭ ᱠᱟᱴᱟ ᱟᱨ ᱦᱟᱲᱟᱢ ᱫᱩᱲᱩᱢᱻ ᱡᱷᱚᱛᱚ ᱜᱮᱛᱟᱭ ᱯᱮᱲᱟ᱾
ᱟᱪᱪᱷᱟ ᱱᱚᱣᱟ ᱢᱟ ᱟᱹᱰᱤ ᱟᱹᱰᱤ ᱪᱚᱨᱚᱠ ᱵᱤᱱ ᱞᱟᱹᱭ ᱠᱮᱫ ᱫᱚ᱾ ᱟᱫᱚ ᱱᱚᱣᱟ ᱨᱮᱱᱟᱜ ᱛᱮᱞᱟ ᱫᱚ ᱦᱟᱸᱜ ᱟᱨ ᱢᱤᱫ ᱫᱷᱟᱣ ᱞᱟᱹᱭ ᱞᱮᱵᱤᱱ ᱡᱟᱝ ᱵᱟᱹᱱᱩᱜ ᱛᱟᱭᱟ᱾
ᱦᱳᱭ ᱠᱩᱫᱩᱢ ᱨᱮ ᱠᱩᱲᱤ ᱠᱩᱲᱤ ᱡᱟᱝ ᱵᱟᱹᱱᱩᱜ ᱛᱟᱭᱟ ᱡᱤᱞ ᱵᱟᱹᱱᱩᱜ ᱛᱟᱭᱟ᱾ ᱯᱩᱱᱭᱟ ᱜᱮᱛᱟᱭ ᱠᱟᱴᱟ ᱟᱨ ᱦᱟᱲᱟᱢ ᱫᱩᱲᱩᱢ ᱡᱷᱚᱛᱚ ᱜᱮᱛᱟᱭ ᱯᱮᱲᱟ᱾
ᱱᱚᱣᱟ ᱨᱮᱱᱟᱜ ᱛᱮᱞᱟ ᱢᱟ ᱵᱟᱲᱟᱭ ᱵᱟᱹᱱᱩᱜ ᱛᱟᱹᱞᱤᱧᱟ ᱞᱟᱹᱭ ᱞᱮᱠᱷᱟᱱ ᱟᱹᱰᱤ ᱵᱷᱟᱜᱤᱜᱼᱟ᱾
ᱟᱪᱪᱷᱟ ᱟᱪᱪᱷᱟ ᱛᱚ ᱟᱸᱡᱚᱢ ᱥᱟᱹᱨᱤ ᱠᱟᱜ ᱵᱤᱱ ᱦᱮᱸᱥᱮ ᱚᱱᱟ ᱫᱚ᱾ ᱟᱵᱚ ᱦᱟᱯᱲᱟᱢ ᱠᱚᱣᱟᱜ ᱠᱩᱫᱩᱢ ᱛᱟᱦᱮᱸ ᱠᱟᱱᱟᱱᱟ ᱥᱮ ᱟᱹᱰᱤ ᱥᱮᱫᱟᱭ ᱠᱷᱚᱱᱟᱜ᱾ ᱛᱚ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱯᱟᱨᱠᱚᱢ ᱦᱮᱸᱥᱮ᱾
ᱟᱪᱪᱷᱟ ᱦᱮᱸ᱾
ᱦᱳᱭ ᱡᱮᱢᱚᱱ ᱯᱟᱨᱠᱚᱢᱟᱜ ᱦᱚᱸ ᱚᱱᱠᱟᱜᱮ ᱡᱟᱝ ᱠᱚᱦᱚᱸ ᱵᱟᱹᱱᱩᱜ ᱛᱟᱭᱟ ᱟᱨ ᱡᱤᱞ ᱠᱚᱦᱚᱸ ᱵᱟᱹᱱᱩᱜ ᱛᱟᱭᱟ᱾ ᱦᱮᱸᱥᱮ ᱢᱮᱱᱠᱷᱟᱱ ᱩᱱᱤ᱾ ᱩᱱᱤ ᱫᱚ ᱡᱷᱚᱛᱚ ᱜᱮᱛᱟᱭ ᱯᱮᱲᱟ ᱦᱟᱲᱟᱢ ᱫᱩᱲᱩᱢ ᱜᱤᱫᱟᱹᱨ ᱠᱚ ᱡᱚᱛᱚ ᱜᱮᱛᱟᱭ ᱯᱮᱲᱟ ᱩᱱᱤ ᱨᱮᱱ ᱫᱚ᱾
ᱦᱩᱸ
ᱛᱚ ᱟᱹᱵᱤᱱ ᱚᱱᱠᱟ ᱠᱩᱫᱩᱢ ᱵᱤᱱ ᱵᱟᱲᱟᱭ ᱥᱮ?
ᱦᱮᱸ ᱵᱟᱲᱟᱭ ᱢᱮᱱᱟᱜ ᱜᱮᱭᱟ ᱚᱱᱠᱟ ᱫᱚ᱾ ᱦᱮᱸᱥᱮ ᱟᱹᱞᱤᱧ ᱢᱤᱫᱴᱟᱝ ᱞᱤᱧ ᱞᱟᱹᱭ ᱟᱸᱡᱚᱢ ᱟᱵᱤᱱ ᱠᱟᱱᱟ ᱦᱮᱸ ᱠᱩᱫᱩᱢ ᱨᱮ ᱠᱩᱲᱤᱫ ᱠᱩᱲᱤᱫ ᱡᱟᱦᱟᱱᱟᱜ ᱜᱮᱢ ᱮᱢᱟᱭᱟ ᱡᱷᱚᱛᱚ ᱜᱮᱭ ᱡᱚᱢᱟ᱾ ᱫᱟᱜ ᱮᱢ ᱞᱮᱠᱷᱟᱱ ᱜᱮ ᱩᱱᱤ ᱫᱚ ᱜᱩᱡᱩᱜᱟᱭ ᱦᱳᱭᱥᱮ᱾ ᱱᱚᱣᱟ ᱨᱮᱱᱟᱜ ᱛᱮᱞᱟ ᱫᱚ ᱪᱮᱫ ᱦᱩᱭᱩᱜᱼᱟ?
ᱟᱪᱪᱷᱟ ᱟᱪᱪᱷᱟ ᱟᱹᱰᱤ ᱢᱚᱡᱽ ᱟᱹᱰᱤ ᱢᱚᱡᱽ ᱟᱹᱰᱤ ᱱᱟᱯᱟᱭ ᱱᱚᱣᱟ ᱫᱚ᱾ ᱟᱹᱰᱤ ᱥᱮᱫᱟᱭ ᱨᱮᱱᱟᱜ ᱠᱩᱫᱩᱢ ᱠᱟᱱᱟ ᱥᱮ᱾
ᱦᱳᱭ
ᱦᱳᱭ ᱟᱹᱞᱤᱧ ᱦᱚᱸ ᱠᱟᱹᱴᱤᱡ ᱨᱮ ᱞᱤᱧ ᱟᱸᱡᱚᱢ ᱞᱮᱫ ᱛᱟᱦᱮᱸᱱᱟ ᱢᱮᱱᱠᱷᱟᱱ ᱱᱚᱣᱟ ᱨᱮᱱᱟᱜ ᱡᱟᱦᱟᱸ ᱛᱮᱞᱟ ᱛᱮᱫ ᱚᱱᱟ ᱫᱚᱞᱤᱧ ᱦᱤᱲᱤᱧ ᱟᱠᱟᱫᱟ ᱱᱤᱛᱚᱜ ᱫᱚ᱾ ᱛᱚ ᱟᱹᱵᱤᱱ ᱵᱤᱱ ᱞᱟᱹᱭ ᱟᱸᱡᱚᱢ ᱟᱹᱞᱤᱧ ᱠᱷᱟᱱ ᱟᱹᱰᱤ ᱵᱷᱟᱞᱤ ᱠᱚᱜᱼᱟ᱾
ᱦᱮᱸ ᱞᱟᱹᱭ ᱫᱟᱞᱤᱧ ᱱᱚᱜᱼᱚᱭ ᱡᱮᱵᱚᱱ ᱞᱟᱹᱭᱟ ᱡᱮ ᱡᱟᱦᱱᱟᱜ ᱜᱮ ᱱᱚᱜᱚᱭ ᱠᱩᱫᱩᱢᱤᱧ ᱞᱟᱹᱭ ᱠᱮᱫᱟ ᱠᱩᱫᱩᱢ ᱨᱮ ᱠᱩᱲᱤᱫ ᱠᱩᱲᱤᱫ ᱡᱚᱛᱚ ᱜᱮ ᱡᱟᱦᱟᱱᱟᱜ ᱜᱮ ᱮᱢᱟᱭᱟ ᱡᱚᱛᱚ ᱜᱮᱭ ᱡᱚᱢᱟᱭ ᱫᱟᱜ ᱮᱢ ᱞᱮᱠᱷᱟᱱᱜ ᱜᱚᱡ ᱜᱚᱫᱚᱜᱼᱟ ᱛᱟᱦᱚᱞᱮ ᱱᱚᱣᱟ ᱫᱚ ᱦᱩᱭᱩᱜ ᱠᱟᱱᱟ ᱡᱮ ᱮᱸ ᱟᱵᱚ ᱫᱚᱵᱚᱱ ᱵᱟᱲᱟᱭᱟ ᱡᱮ ᱪᱩᱞᱦᱟᱹᱨᱮ ᱟᱵᱚ ᱫᱚ ᱥᱮᱸᱜᱮᱞ ᱵᱚᱱ ᱡᱩᱞ ᱜᱮᱭᱟ ᱦᱮᱸᱥᱮ ᱡᱟᱦᱟᱱᱟᱜ ᱜᱮᱵᱚᱱ ᱴᱷᱮᱠᱟᱣᱟ ᱥᱟᱦᱟᱱ ᱛᱟᱢ ᱯᱞᱟᱥᱴᱤᱠ ᱛᱟᱢ ᱡᱟᱦᱟᱱᱟᱜ ᱜᱮ ᱡᱟᱦᱟᱱᱟᱜ ᱜᱮ᱾ ᱜᱮ ᱮᱢᱟᱭᱟ ᱚᱱᱟᱜᱮ ᱡᱷᱚᱛᱚ ᱜᱮ ᱩᱱᱤ ᱫᱚᱭ ᱡᱚᱢ ᱩᱵ ᱪᱟᱵᱟᱭᱟ ᱡᱩᱞ ᱪᱟᱵᱟᱭᱟ᱾ ᱟᱨ ᱫᱟᱜ ᱵᱚᱱ ᱮᱢᱟᱜ ᱠᱷᱟᱱᱜᱮ ᱩᱱᱤ ᱫᱚᱭ ᱜᱩᱡᱩᱜᱼᱟ᱾ ᱦᱚᱸᱜᱼᱚ ᱱᱚᱣᱟ ᱠᱟᱛᱷᱟ ᱜᱮ ᱱᱚᱸᱰᱮ ᱫᱚ ᱞᱟᱹᱭ ᱥᱚᱫᱚᱨ ᱟᱠᱟᱱᱟ ᱦᱮᱸ ᱥᱮ
ᱮᱠᱫᱚᱢ ᱡᱟᱦᱟᱸᱮ ᱞᱮᱠᱟ ᱠᱩᱫᱩᱢ ᱠᱟᱱᱟ ᱚᱱᱠᱟᱜᱮ ᱥᱟᱹᱨᱤ ᱠᱟᱛᱷᱟ ᱨᱮᱠᱚ ᱞᱟᱹᱭ ᱦᱚᱪᱚ ᱟᱠᱟᱫᱟ᱾
ᱦᱳᱭ ᱮᱠᱫᱚᱢ
ᱛᱚ ᱦᱚᱸᱜᱼ ᱚᱱᱟ ᱠᱷᱟᱹᱛᱤᱨ ᱜᱮ ᱟᱹᱞᱤᱧ ᱚᱱᱟ ᱡᱟᱦᱟᱸ ᱯᱟᱹᱦᱤᱞ ᱯᱟᱹᱦᱤᱞ ᱠᱚᱨᱮᱱᱟᱜ ᱠᱩᱫᱩᱢ ᱚᱱᱟ ᱠᱚ ᱠᱟᱹᱴᱤᱡ ᱞᱤᱧ ᱠᱩᱥᱤᱭᱟᱜᱼᱟ ᱠᱟᱹᱴᱤᱡ ᱫᱚᱝ ᱵᱷᱟᱜᱤ ᱜᱮᱞᱤᱧ ᱠᱩᱥᱤᱭᱟᱜᱼᱟ ᱦᱳᱭᱥᱮ᱾
ᱦᱮᱸ ᱟᱪᱪᱷᱟ ᱟᱨ ᱚᱱᱠᱟᱱᱟᱜ ᱵᱟᱰᱟᱭ ᱢᱮᱱᱟᱜ ᱛᱟᱵᱤᱱᱟ?
ᱦᱮᱸ ᱵᱟᱲᱟᱭ ᱢᱮᱱᱟᱜ ᱛᱟᱹᱟᱞᱤᱧᱟ ᱛᱚ ᱟᱹᱞᱤᱧ ᱱᱤᱛᱚᱜ ᱞᱤᱧ ᱮᱛᱚᱦᱚᱵ ᱮᱫᱟ ᱦᱮᱸ ᱥᱮ
ᱦᱳᱭ
ᱠᱩᱫᱩᱢ ᱨᱮ ᱠᱩᱲᱤᱫ ᱠᱩᱲᱤᱫ ᱜᱟᱰᱟ ᱫᱷᱟᱨᱮ ᱫᱷᱟᱨᱮ ᱛᱮ ᱥᱩᱭ ᱛᱚᱯᱟ?
ᱟᱪᱪᱷᱟ ᱱᱚᱣᱟ ᱫᱚ ᱪᱮᱫ ᱞᱮᱠᱟᱞᱤᱧ ᱞᱟᱹᱭᱟ ᱦᱮᱸ ᱱᱚᱣᱟ ᱫᱚ ᱯᱟᱞᱮᱫ ᱞᱤᱧ ᱟᱸᱡᱚᱢ ᱵᱟᱲᱟ ᱟᱠᱟᱫ ᱜᱮᱭᱟ᱾ ᱱᱚᱜ ᱚᱚᱭ ᱛᱚ ᱱᱤᱛ ᱠᱤᱪᱷᱩ ᱠᱷᱚᱱ ᱞᱟᱦᱟ ᱜᱮ ᱜᱚᱲᱚᱢ ᱵᱩᱰᱷᱤ ᱛᱟᱹᱞᱤᱧ ᱜᱮᱞᱤᱧ ᱜᱟᱞᱢᱟᱨᱟᱜ ᱠᱟᱱ ᱛᱟᱸᱦᱮᱱᱟ ᱠᱩᱫᱩᱢ ᱵᱤᱦᱤᱮ ᱦᱮᱸ ᱡᱮ ᱚᱱᱟ ᱫᱚ ᱦᱟᱸᱜ ᱮ ᱞᱟᱹᱭ ᱠᱟᱜ ᱞᱤᱧᱟᱹ ᱟᱫᱚ ᱛᱤᱱᱟᱹᱜ ᱛᱟᱞ ᱦᱮᱸ ᱥᱟᱹᱨᱤ ᱥᱮ ᱥᱟᱨᱤᱜᱼᱟ ᱥᱮ ᱮᱲᱮᱜᱼᱟ ᱚᱱᱟ ᱫᱚ ᱵᱟᱹᱞᱤᱧ ᱵᱟᱲᱟᱭᱟ᱾ ᱛᱚᱵᱮᱞᱤᱧ ᱪᱮᱥᱴᱟᱭᱮᱫᱟ ᱦᱮᱸ ᱥᱮ ᱱᱚᱣᱟ ᱞᱟᱹᱭ ᱨᱮᱱᱟᱜ ᱡᱮ ᱦᱮᱸ ᱱᱚᱜ ᱚᱭ ᱡᱮᱵᱤᱱ ᱞᱟᱹᱭ ᱠᱮᱫᱟ ᱠᱩᱫᱩᱢ ᱨᱮ ᱠᱩᱲᱤ ᱠᱩᱲᱤᱫ ᱜᱟᱰᱟ ᱫᱷᱟᱨᱮ ᱫᱷᱟᱨᱟᱛᱮ ᱥᱩᱭ ᱛᱟᱯᱟ ᱥᱩᱭ ᱛᱚᱯᱟᱜ ᱠᱟᱛᱷᱟ ᱫᱚ ᱦᱩᱭᱩᱜ ᱠᱟᱱᱟ ᱤᱧ ᱜᱟᱰᱟ ᱫᱷᱟᱨᱮ ᱫᱷᱟᱨᱮ ᱫᱚ ᱵᱮᱥᱤᱨ ᱵᱷᱟᱜᱽ ᱜᱮ ᱟᱹᱰᱤ ᱨᱚᱠᱚᱢ ᱡᱤᱵ ᱡᱤᱭᱟᱹᱞᱤ ᱠᱚ ᱛᱟᱦᱮᱱ ᱜᱮᱭᱟ ᱦᱮᱸᱥᱮ ᱛᱮᱢᱚᱱ ᱚᱱᱠᱟ ᱢᱤᱫᱴᱟᱝ ᱦᱟᱹᱠᱩᱣᱟᱜ ᱠᱟᱛᱷᱟ ᱱᱚᱰᱮ ᱫᱚᱠᱚ ᱞᱟᱹᱭ ᱦᱚᱪᱚ ᱠᱟᱫᱟ ᱦᱮᱸᱥᱮ ᱦᱳᱭ ᱩᱱᱤ ᱦᱟᱹᱠᱩ ᱫᱚᱦᱟᱸᱜ ᱤᱭᱟᱹ ᱵᱩᱸᱵᱩᱡ ᱦᱟᱹᱠᱩ ᱵᱤᱱ ᱧᱮᱞ ᱟᱠᱟᱫ ᱠᱚ ᱩᱳᱭᱟ ᱵᱩᱸᱵᱩᱡ ᱦᱟᱠᱩ ᱜᱮ ᱩᱱᱠᱩᱣᱟᱜ ᱠᱟᱛᱷᱟ ᱜᱮᱦᱟᱸᱜ ᱞᱟᱹᱭ ᱥᱚᱫᱚᱨᱚᱜ ᱠᱟᱱᱟ ᱟᱫᱚ ᱟᱞᱤᱧ ᱫᱚ ᱦᱟᱸᱜ ᱴᱷᱤᱠ ᱵᱟᱟᱹᱞᱤᱧ ᱵᱟᱲᱟᱭᱟ ᱛᱤᱱᱟᱹᱜ ᱴᱟ ᱥᱟᱹᱨᱤᱭᱟ ᱠᱟᱱᱟ᱾ ᱥᱮ ᱛᱤᱱᱟᱹᱴᱟ ᱮᱲᱮᱭᱟᱠᱟᱱᱟ
ᱮᱠᱫᱚᱢ ᱮᱠᱫᱚᱢ ᱮᱠᱫᱚᱢ ᱱᱚᱣᱟ ᱫᱚ ᱮᱠᱫᱚᱢ ᱡᱚᱛᱷᱟᱛ ᱜᱮ᱾
ᱦᱮᱸ ᱱᱚᱱᱟ ᱠᱟᱛᱷᱟ ᱜᱮ
ᱦᱮᱸ
ᱟᱪᱪᱷᱟ ᱟᱹᱞᱤᱧ ᱢᱤᱫᱴᱟᱝ ᱞᱤᱧ ᱞᱟᱹᱭ ᱟᱸᱡᱚᱢᱟᱵᱤᱱ ᱠᱟᱱᱟ ᱦᱮᱸ, ᱟᱪᱪᱷᱟ ᱞᱟᱹᱭ ᱞᱮᱵᱤᱱ ᱪᱮᱫ ᱠᱟᱵᱤᱱ ᱫᱟᱲᱮᱭᱟᱜᱼᱟ ᱥᱮ ᱵᱟᱝ ᱦᱮᱸ‌ ᱥᱮ ᱠᱩᱫᱩᱢ ᱨᱮ ᱠᱩᱢᱤᱫ ᱠᱩᱬᱤᱫ ᱱᱚᱜ-ᱚᱭ ᱪᱟᱞᱟᱣᱮᱱ ᱱᱚᱜ-ᱚᱭ ᱦᱮᱡ ᱮᱱ ᱢᱟᱥᱮ ᱞᱟᱹᱭ ᱵᱤᱱ ᱪᱮᱫ?
ᱟᱪᱪᱷᱟ ᱟᱪᱪᱷᱟ ᱱᱚᱣᱟ ᱦᱚᱸ ᱟᱹᱞᱤᱧ ᱜᱮ ᱟᱹᱞᱤᱧ ᱢᱤᱫᱴᱮᱱ ᱜᱚᱲᱚᱢ ᱵᱩᱲᱦᱤ ᱴᱷᱮᱱ ᱜᱮᱞᱤᱧ ᱟᱸᱡᱚᱢ ᱟᱠᱟᱫ ᱛᱟᱸᱦᱮᱱ ᱟᱹᱰᱤ ᱥᱮᱫᱟᱭ ᱨᱮᱜᱮ ᱡᱚᱠᱷᱚᱱ ᱟᱹᱞᱤᱧ ᱠᱟᱹᱴᱤᱡ ᱞᱤᱧ ᱛᱟᱦᱮᱸ ᱠᱟᱱᱟ ᱦᱮᱸ ᱥᱮ ᱦᱳᱭ, ᱟᱸᱻ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱡᱟᱦᱟᱸ ᱟᱢᱮᱢ ᱧᱮᱞᱫᱟ ᱦᱮᱸ ᱥᱮ, ᱦᱮᱸ ᱥᱮ ᱱᱚ ᱱᱚᱰᱮ ᱱᱚᱰᱮᱢ ᱧᱮᱞᱟ ᱱᱚᱰᱮ ᱦᱚᱸᱜᱼᱚᱭᱢ ᱧᱮᱞᱧᱟᱢ ᱠᱮᱫᱟ ᱦᱮᱸᱥᱮ ᱦᱟᱸᱰᱮᱢ ᱠᱚᱭᱚᱜᱟ ᱦᱟᱸᱰᱮᱢ ᱧᱮᱧᱟᱢ ᱠᱮᱫᱟ ᱛᱚ ᱚᱱᱠᱟ ᱚᱱ ᱚᱱ ᱚᱱᱠᱟ ᱦᱤᱥᱟᱹᱵ ᱛᱮᱜᱮ ᱠᱚ ᱞᱟᱹᱭ ᱦᱚᱪᱚ ᱠᱟᱫᱟ ᱡᱮ ᱦᱚᱸᱜᱼᱚᱭ ᱱᱚᱸᱰᱮ ᱪᱟᱞᱟᱣᱮᱱ ᱪᱮᱫ ᱞᱮᱠᱟ ᱪᱮᱫ ᱞᱮᱠᱟ ᱵᱤᱱ ᱞᱟᱹᱭ ᱠᱮᱫᱟ
ᱟᱢᱻ ᱱᱚᱜ-ᱚᱭ ᱪᱟᱞᱟᱣᱮᱱ ᱱᱚᱜ-ᱚᱭ ᱦᱮᱡ ᱮᱱ ᱚᱱᱮ ᱪᱟᱞᱟᱣᱮᱱ ᱮᱱ-ᱮ ᱦᱮᱡ ᱮᱱ ᱦᱮᱸ ᱥᱮ, ᱦᱳᱭ ᱚᱱᱟ ᱠᱟᱛᱷᱟ ᱜᱮ ᱢᱟᱱᱮ ᱪᱮᱫ ᱫᱚ ᱪᱟᱞᱟᱣ ᱦᱤᱡᱩᱜ ᱠᱟᱱᱟ ᱚᱱᱟ ᱠᱟᱛᱷᱟ ᱜᱮ ᱟᱹᱞᱤᱧᱟᱜ ᱫᱚ ᱞᱟᱹᱭ ᱫᱚ
ᱦᱳᱭ ᱦᱚᱸᱜᱼᱚᱭ ᱚᱝᱠᱟ ᱜᱮᱠᱚ ᱞᱟᱹᱭ ᱦᱚᱪᱚᱣ ᱠᱮᱫᱟ ᱡᱮ ᱱᱚᱜᱼᱚᱭ ᱱᱚᱸᱰᱮᱢ ᱠᱚᱭᱚᱜ ᱠᱮᱫᱟ ᱱᱚᱰᱮ ᱱᱚᱰᱮᱢ ᱧᱟᱢ ᱠᱮᱫᱟ ᱠᱚᱭᱚᱜ ᱪᱟᱞᱟᱣᱱᱟ
ᱦᱟᱸᱰᱮᱢ ᱠᱚᱭᱚᱜ ᱠᱮᱜ-ᱟ ᱦᱟᱸᱰᱮ ᱪᱟᱞᱟᱣᱱᱟ ᱛᱚ ᱱᱚᱣᱟ ᱨᱮᱱᱟᱜ ᱛᱮᱞᱟ ᱠᱤ ᱦᱩᱭ ᱫᱟᱲᱮᱭᱟᱜᱼᱟ ᱡᱮ ᱢᱮᱸᱫ ᱡᱟᱦᱟᱸ ᱠᱚ ᱞᱟᱹᱭ ᱦᱚᱪᱚᱭᱮᱫᱟ
ᱦᱮᱸ ᱮᱠᱫᱚᱢ ᱥᱟᱹᱨᱤ ᱠᱟᱛᱷᱟ ᱮᱠᱫᱚᱢ ᱴᱷᱤᱠ ᱵᱤᱱ ᱞᱟᱹᱭ ᱟᱠᱟᱫᱟ ᱱᱚᱶᱟ ᱜᱮ ᱦᱩᱭᱩ-ᱟ ᱦᱮᱸ᱾
ᱦᱮᱸ ᱛᱚ ᱟᱹᱞᱤᱧ ᱦᱤᱛᱚᱜ ᱢᱤᱫᱴᱮᱱ ᱠᱩᱫᱩᱢ ᱞᱤᱧ ᱞᱟᱹᱭ ᱫᱟ ᱞᱟᱹᱭ ᱵᱤᱱ ᱦᱮᱸᱥᱮ
ᱟᱪᱪᱷᱟ ᱞᱟᱹᱭ ᱵᱤᱱ
ᱦᱩᱸ, ᱠᱩᱫᱩᱢ ᱨᱮ ᱠᱩᱬᱤᱫ ᱠᱩᱬᱤᱫ ᱮᱥᱮᱞ ᱠᱩᱲᱤ ᱫᱤᱯᱤᱞ ᱟᱠᱟᱫᱟᱭ ᱦᱮᱸᱫᱮ ᱴᱩᱠᱩᱡ
ᱱᱚᱣᱟ ᱫᱚ ᱱᱟᱥᱮᱱᱟᱜ ᱞᱤᱧ ᱟᱸᱡᱚᱢ ᱟᱠᱟᱫᱟ ᱟᱫᱚ ᱦᱮᱸ ᱪᱚ ᱥᱟᱨᱤᱜ-ᱟ᱾ ᱥᱮ ᱮᱲᱮᱜᱼᱟ ᱚᱱᱟ ᱫᱚ ᱦᱟᱸᱜ ᱵᱟᱹᱞᱤᱧ ᱵᱟᱲᱟᱭᱟ ᱛᱚᱵᱮ ᱦᱮᱸ, ᱜᱚᱲᱚᱢ ᱵᱩᱰᱦᱤ ᱛᱟᱠᱚ ᱴᱷᱮᱱ ᱠᱷᱚᱱᱟᱜ ᱜᱮ ᱚᱝᱠᱟ ᱠᱩᱫᱩᱢ ᱞᱟᱹᱭ ᱞᱟᱹᱭ ᱛᱮ ᱟᱸᱡᱚᱢ ᱦᱩᱭ ᱟᱠᱟᱱᱟ ᱡᱮ ᱱᱚᱣᱟ ᱫᱚ ᱦᱩᱭᱩᱜᱼᱟ ᱦᱚᱸᱜ-ᱚᱭ ᱵᱤᱱ ᱞᱟᱹᱭ ᱠᱮᱫᱟ ᱪᱮᱫ ᱵᱤᱱ ᱞᱟᱹᱭ ᱠᱮᱫᱟ, ᱮᱸ ᱪᱮᱫ ᱵᱤᱱ ᱞᱟᱹᱭ ᱠᱮᱫᱟ ᱡᱮᱱᱚ ᱟᱨ ᱢᱤᱫ ᱫᱷᱟᱣ ᱞᱟᱹᱭ ᱞᱮᱵᱤᱱ
ᱦᱳᱭ ᱮᱥᱮᱞ ᱠᱩᱲᱤ ᱫᱤᱯᱤᱞ ᱟᱠᱟᱫᱟᱭ ᱦᱮᱸᱫᱮ ᱴᱩᱠᱩᱡ
ᱱᱚᱣᱟ ᱫᱚ ᱪᱮᱫ ᱞᱮᱠᱟ ᱦᱩᱭᱩᱜ-ᱟ᱾ ᱱᱚᱣᱟ ᱫᱚ ᱴᱷᱤᱠ ᱫᱤᱥᱟᱹ ᱵᱟᱝ ᱦᱮᱡ ᱟᱞᱤᱧ ᱠᱟᱱᱟ ᱵᱟᱝ ᱪᱚ ᱦᱩᱭᱩᱜ ᱵᱟᱝ ᱪᱚ ᱵᱟᱝ ᱦᱟᱸᱜ ᱢᱟᱥᱮ ᱠᱟᱹᱴᱤᱡ ᱞᱟᱹᱭ ᱟᱞᱤᱧ ᱵᱤᱱ
ᱦᱳᱭ ᱱᱚᱣᱟ ᱨᱮᱱᱟᱜ ᱦᱩᱭᱩᱜ ᱠᱟᱱᱟ ᱡᱟᱦᱟᱸ ᱛᱮᱞᱟ ᱴᱟᱜ ᱦᱮᱸ ᱛᱮᱨᱮᱞ ᱵᱤᱞᱤ ᱵᱮᱱ ᱧᱮᱞ ᱟᱠᱟᱫ ᱜᱮᱭᱟ ᱥᱮ
ᱦᱮᱸ
ᱛᱮᱨᱮᱞ ᱵᱤᱞᱤ ᱢᱮᱱᱠᱷᱟᱱ ᱟᱨᱚ ᱦᱩᱭ ᱫᱟᱲᱮᱭᱟᱜᱼᱟ ᱥᱚᱥᱚ ᱵᱤᱞᱤ
ᱚ, ᱥᱚ ᱵᱤᱞᱤ ᱛᱮᱨᱮᱞ ᱵᱤᱞᱤ ᱦᱚᱸ
ᱦᱳᱭ ᱚᱱᱟ ᱚᱱᱟᱠᱤᱱ ᱵᱟᱨᱭᱟ ᱜᱮ ᱦᱩᱭᱩᱜ-ᱟ᱾
ᱪᱮᱫ ᱞᱮᱠᱟᱛᱮ ᱦᱩᱭᱱᱟ ᱵᱟᱹᱞᱤᱧ ᱵᱩᱡ ᱞᱮᱫᱟ
ᱦᱮᱸ ᱡᱮᱢᱚᱱ ᱥᱚᱥᱚ ᱦᱮᱸᱥᱮ ᱥᱚᱥᱚ ᱵᱤᱱ ᱧᱮᱞ ᱠᱟᱜ ᱜᱮᱭᱟ ᱚᱱᱟ ᱧᱮᱞ ᱵᱤᱱ ᱡᱟᱦᱟᱸ ᱡᱚ ᱛᱮᱫ ᱦᱮᱸᱥᱮ ᱚᱱᱟ ᱫᱚ ᱟᱹᱰᱤ ᱮᱥᱮᱞ ᱜᱮᱭᱟ, ᱪᱚᱨᱚᱠ ᱜᱮᱭᱟ ᱢᱮᱱᱠᱷᱟᱱ ᱡᱟᱦᱟᱸ ᱡᱟᱝ ᱛᱮᱜ ᱠᱟᱱᱟ ᱚᱱᱟ ᱫᱚ ᱦᱮᱸᱫᱮ ᱜᱮᱭᱟ ᱦᱮᱸᱥᱮ, ᱛᱚ ᱚᱱᱟ ᱜᱮᱠᱚ ᱞᱟᱹᱭ ᱦᱚᱪᱚ ᱠᱟᱫᱟ ᱡᱟᱦᱟᱸ ᱮᱥᱮᱞ ᱠᱩᱲᱤᱭ ᱫᱤᱯᱤᱞ ᱠᱟᱫᱟᱭ ᱮᱥᱮᱞ ᱠᱩᱲᱤ ᱮᱥᱮᱞ ᱠᱩᱲᱤ ᱫᱚ ᱢᱮᱱᱛᱮ ᱵᱩᱡᱷᱟᱹᱜ ᱠᱟᱱᱟ ᱡᱮ ᱥᱚᱥᱚ ᱡᱚ
ᱟᱨ ᱦᱮᱸᱫᱮ ᱦᱮᱸᱫᱮ ᱴᱩᱠᱩᱡ ᱵᱚᱞᱛᱮ ᱵᱩᱡᱷᱟᱹᱜ ᱠᱟᱱᱟ ᱚᱱᱟ ᱡᱟᱝ ᱛᱮᱫ
ᱦᱩᱸ ᱟᱪᱪᱷᱟ ᱟᱪᱪᱷᱟ ᱟᱹᱰᱤ ᱱᱟᱯᱟᱭ ᱛᱤᱱᱟᱹᱜ ᱪᱚᱨᱚᱠ ᱵᱤᱱ ᱞᱟᱹᱭ ᱠᱮᱫᱟ ᱢᱚᱱᱮ ᱡᱤᱭᱤ ᱠᱚ ᱟᱹᱰᱤ ᱤᱭᱟᱹ ᱨᱟᱹᱥᱠᱟᱹ ᱜᱚᱫ ᱮᱱ ᱛᱟᱞᱤᱧᱟ ᱦᱮᱸ ᱟᱸᱡᱚᱢ ᱵᱟᱲᱟ ᱠᱟᱛᱮᱜ ᱦᱳᱭᱥᱮ ᱾ ᱟᱪᱪᱷᱟ ᱱᱮᱛᱟᱨ ᱢᱟ ᱚᱱᱟ ᱠᱚ ᱵᱟᱝ ᱧᱮᱞᱚᱜ ᱠᱟᱱᱟ ᱦᱮᱸ ᱵᱟᱝ?
ᱵᱟᱝ ᱵᱟᱝ ᱮᱠᱟᱞ ᱜᱮ ᱵᱟᱝ, ᱚᱱᱟ ᱠᱚᱦᱚᱸ ᱟᱫ ᱪᱟᱵᱟ ᱟᱠᱟᱱᱟ ᱾
ᱚᱸ ᱾ ᱦᱚᱜᱼᱚ ᱱᱚᱝᱠᱟ ᱵᱮᱯᱟᱨ
ᱦᱳᱭ
ᱛᱟᱯᱚᱨᱮ ᱟᱨᱚ ᱠᱚ ᱞᱟᱹᱭᱼᱟ ᱢᱮᱱ ᱠᱟᱛᱷᱟ ᱠᱚ, ᱵᱷᱮᱱᱛᱟ ᱠᱟᱛᱷᱟ ᱠᱚ ᱦᱮᱸᱥᱮ ᱚᱱᱟ ᱠᱚᱦᱚᱸ ᱱᱮᱛᱟᱨ ᱫᱚ ᱟᱫ ᱪᱟᱵᱟ ᱠᱟᱱᱟ ᱮᱠᱮ ᱵᱟᱨᱮ ᱾ ᱱᱮᱛᱟᱨ ᱢᱟ ᱯᱷᱳᱱ ᱡᱩᱜᱽ ᱯᱷᱳᱱ ᱜᱮᱠᱚ ᱧᱮᱞ ᱫᱟ ᱾ ᱡᱟᱦᱟᱭ ᱜᱤᱫᱽᱨᱟᱹ ᱜᱮ ᱦᱚᱦᱚ ᱠᱟᱛᱮᱜ ᱡᱩᱫᱤ ᱢᱮᱛᱟᱹᱭᱟ ᱮ ᱵᱟᱹᱵᱩ ᱮᱸ ᱢᱤᱫᱴᱟᱝ ᱠᱩᱫᱩᱢᱤᱧ ᱞᱟᱹᱭᱫᱟ ᱢᱟᱥᱮ ᱱᱚᱣᱟ ᱨᱮᱱᱟᱜ ᱛᱮᱞᱟ ᱞᱟᱹᱭ ᱢᱮ ᱟᱫᱚ ᱩᱱᱤ ᱫᱚ ᱦᱟᱸᱜ ᱠᱩᱫᱩᱢ ᱢᱟᱱᱮ ᱪᱮᱜ ᱠᱟᱱᱟ ᱥᱮ ᱠᱩᱫᱩᱢ ᱜᱮ ᱪᱮᱜ ᱠᱟᱱᱟ ᱱᱚᱣᱟ ᱜᱮ ᱦᱟᱸᱜ ᱵᱟᱭ ᱵᱟᱭ ᱞᱮᱫᱟᱲᱮᱭᱟᱜᱼᱟ ᱦᱳᱭ ᱥᱮ ᱚᱱᱟ ᱜᱮ ᱵᱟᱭ ᱞᱮ ᱠᱮᱭᱟ ᱡᱮ ᱱᱚᱣᱟ ᱫᱚ ᱪᱮᱫ ᱮᱢ ᱞᱟᱹᱭ ᱫᱟ ᱤᱧ ᱫᱚ ᱵᱟᱹᱧ ᱵᱩᱡ ᱫᱟᱲᱮᱭᱟᱜ ᱠᱟᱱᱟ ᱱᱚᱣᱟ ᱫᱚ ᱪᱮᱫ ᱠᱩᱫᱩᱢ ᱢᱟᱱᱟᱮ ᱜᱮ ᱪᱮᱫ ᱦᱚᱸᱜᱼᱚᱸ ᱱᱚᱝᱠᱟᱭ ᱞᱟᱹᱭ ᱟᱢᱟ ᱟᱫᱚ ᱩᱱᱤ ᱫᱚ ᱚᱱᱠᱟ ᱪᱚᱨᱪᱟ ᱵᱟᱹᱱᱩᱜᱼᱟ ᱚᱱᱠᱟ ᱞᱟᱹᱭ ᱵᱟᱹᱱᱩᱜᱼᱟ ᱦᱮᱸᱥᱮ
ᱦᱩᱸ
ᱡᱟᱦᱟ ᱫᱚ ᱡᱟᱦᱟᱭ ᱠᱚ ᱦᱚᱦᱚ ᱥᱮᱛ ᱠᱟᱛᱮ ᱡᱩᱫᱤᱢ ᱢᱮᱛᱟᱭᱟ ᱦᱚᱦᱚᱣᱟᱢ ᱩᱱᱤᱫᱚ ᱟᱫᱚ ᱵᱟᱭ ᱵᱩᱡᱽᱠᱮᱭᱟ ᱾ ᱟᱫᱚ ᱚᱱᱮ ᱡᱮ ᱯᱷᱳᱱ ᱡᱩᱜ ᱦᱮᱡ ᱠᱟᱱᱟ ᱾ ᱯᱷᱳᱱ ᱜᱮ ᱵᱤᱥᱤ ᱠᱚ ᱧᱮᱞ ᱫᱟ ᱯᱷᱳᱱ ᱛᱮᱜᱮ ᱡᱷᱚᱛᱚ ᱠᱤᱪᱷᱩ ᱦᱮᱸᱥᱮ ᱚᱱᱮ ᱚᱱᱠᱟ ᱥᱤᱥᱴᱮᱢ ᱦᱩᱭ ᱠᱟᱱᱟ ᱾ ᱛᱟᱦᱚᱞᱮ ᱵᱷᱮᱱᱛᱟ ᱠᱟᱛᱷᱟ ᱱᱤᱭᱟᱹ ᱪᱮᱫ ᱵᱤᱱ ᱞᱟᱹᱭᱟ ᱠᱟᱹᱴᱤᱡ ᱞᱟᱹᱭ ᱞᱮᱵᱤᱱ ᱥᱮ
ᱟᱪᱪᱷᱟ ᱡᱟᱦᱟᱸ ᱵᱷᱮᱱᱛᱟ ᱠᱟᱛᱷᱟ ᱦᱮᱸᱥᱮ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱟᱦᱟᱱᱟᱜ ᱮᱢ ᱞᱟᱹᱭ ᱦᱚᱪᱚᱭᱟ
ᱦᱩᱸ
ᱚᱱᱟ ᱫᱚ ᱚᱱᱠᱟ ᱜᱮ ᱥᱟᱵᱚᱜᱼᱟ ᱦᱮᱸᱥᱮ ᱢᱟᱱᱮ ᱡᱮᱢᱚᱱ ᱚᱱᱠᱟ ᱜᱮ ᱦᱩᱭᱩᱜ ᱢᱟ ᱥᱮ ᱚᱱᱟ ᱥᱮ ᱚᱱᱟᱴᱟᱜ ᱡᱤᱱᱤᱥ ᱜᱮ ᱠᱟᱱᱟ ᱾ ᱵᱷᱮᱱᱛᱟ ᱠᱟᱛᱷᱟ ᱨᱮᱫᱚ ᱩᱞᱴᱟᱹ ᱨᱚᱠᱚᱢ ᱠᱚ ᱞᱟᱹᱭᱟ ᱾ ᱢᱮᱱᱠᱷᱟᱱ ᱟᱨ ᱥᱟᱹᱨᱤ ᱠᱟᱛᱷᱟ ᱨᱮᱫᱚ ᱚᱱᱠᱟ ᱜᱮ ᱦᱩᱭᱩᱜᱼᱟ ᱾
ᱦᱮᱸ
ᱡᱮᱢᱚᱱ ᱟᱹᱞᱤᱧ ᱢᱤᱫᱴᱮᱱ ᱞᱤᱧ ᱞᱟᱹᱞᱟᱹᱭᱟᱵᱤᱱ ᱠᱟᱱᱟ
ᱦᱮᱸ
ᱦᱮᱸᱥ ᱥᱮ ᱡᱮᱢᱚᱱ ᱦᱩᱭᱩᱜ ᱠᱟᱱᱟ ᱢᱤᱫᱴᱮᱱ ᱵᱷᱮᱱᱛᱟ ᱠᱟᱛᱷᱟ ᱦᱩᱭᱩᱜ ᱠᱟᱱᱟ ᱡᱷᱟᱹᱱᱴᱤ ᱠᱚᱠᱚᱨ
ᱦᱳᱭ
ᱢᱟᱥᱮ ᱞᱟᱹᱭᱵᱤᱱ ᱱᱚᱣᱟ ᱨᱮᱱᱟᱜ ᱪᱮᱫ ᱦᱩᱭ ᱫᱟᱲᱮᱭᱟᱜᱼᱟ?
ᱡᱷᱟᱱᱴᱤ ᱠᱚᱠᱚᱨ ᱢᱟᱱᱮ ᱫᱚ ᱟᱹᱞᱤᱧ ᱫᱚ ᱟᱹᱰᱤ ᱦᱮᱸ ᱱᱚᱶᱟ ᱫᱚ ᱠᱤ ᱚᱠᱟ ᱞᱮᱠᱟᱞᱤᱧ ᱟᱡᱚᱢ ᱠᱮᱫᱟ ᱠᱷᱟᱱ ᱵᱟᱲᱟᱭ ᱵᱟᱹᱱᱩᱜᱼᱟ ᱱᱚᱣᱟ ᱨᱮᱱᱟᱜ ᱛᱮᱞᱟ ᱫᱚ ᱾ ᱠᱟᱹᱴᱤᱡ ᱵᱤᱱ ᱞᱟᱹᱭ ᱞᱮᱠᱷᱟᱱ ᱵᱷᱟᱜᱤᱜᱼᱟ
ᱦᱳᱭ ᱡᱟᱦᱟᱭ ᱠᱟᱱᱟᱭ ᱡᱷᱟᱹᱱᱴᱤ ᱠᱚᱠᱚᱨ ᱦᱮᱸᱥᱮ ᱚᱱᱟ ᱫᱚ ᱩᱱᱠᱩ ᱫᱚ ᱡᱷᱟᱹᱱᱴᱤ ᱨᱮᱜᱮᱠᱚ ᱛᱟᱦᱮᱱᱟ ᱦᱮᱸ ᱥᱮ ᱾
ᱟᱪᱪᱷᱟ
ᱦᱳᱭ‌ ᱾ ᱟᱹᱞᱤᱧ ᱦᱚᱸ ᱯᱳᱭᱞᱳ ᱫᱚ ᱵᱟᱹᱞᱤᱧ ᱵᱟᱲᱟᱭ ᱠᱟᱱ ᱛᱟᱦᱮᱸᱱᱟ ᱡᱮ ᱡᱷᱟᱹᱱᱴᱤ ᱠᱚᱠᱚᱨ ᱢᱮᱱᱛᱮ ᱫᱚ ᱪᱤᱞᱤ ᱛᱚ ᱢᱤᱫᱴᱟᱝ ᱜᱚᱲᱚᱢ ᱦᱟᱲᱟᱢ ᱜᱮ ᱢᱮᱛᱟᱜᱼᱞᱤᱧ ᱛᱟᱦᱮᱸᱱᱟ ᱫᱮ ᱡᱮ ᱚᱸᱰᱮ ᱡᱷᱟᱹᱱᱴᱤ ᱠᱚ ᱛᱟᱨ ᱢᱟᱱᱮ ᱫᱩ ᱚᱸᱰᱮ ᱞᱟᱜᱟ ᱦᱚᱴᱚ ᱠᱟᱭ ᱢᱮ ᱦᱮᱸᱥᱮ ᱛᱚ ᱚᱱᱟᱜᱮ ᱟᱞᱤᱧ ᱪᱤᱱ ᱡᱚᱛᱚ ᱵᱮᱲᱟ ᱜᱮᱛᱚ ᱞᱤᱧ ᱧᱮᱫᱟᱞᱤᱧ ᱡᱷᱟᱱᱴᱤ ᱠᱚᱠᱚᱨ ᱫᱚ ᱵᱟᱞᱤᱧ ᱧᱮᱧᱟᱢᱮ ᱠᱟᱱᱟ ᱛᱚ ᱛᱟᱦᱚᱞᱮ ᱩᱱᱤ ᱩᱫᱩᱜ ᱟᱜ ᱞᱤᱧᱟᱭ ᱡᱮ ᱩᱱᱤ ᱛᱟᱨᱟᱱ ᱩᱱᱤ ᱚᱸᱰᱮ ᱡᱷᱟᱹᱱᱴᱤ ᱠᱚᱠᱚᱨ ᱾ ᱛᱚ ᱟᱹᱞᱤᱧ ᱫᱚ ᱚᱸᱰᱮ ᱥᱤᱢ ᱞᱤᱧ ᱧᱮᱞ ᱞᱮᱫᱮᱭᱟ ᱦᱮᱸ ᱥᱮ, ᱛᱚ ᱡᱷᱟᱹᱱᱴᱤ ᱠᱚᱠᱚᱨ ᱢᱮᱱ ᱛᱮᱫᱚ ᱩᱱᱞᱤᱧ ᱵᱩᱡᱷᱟᱹᱣ ᱠᱮᱫᱟ ᱡᱮ ᱡᱷᱟᱹᱱᱴᱤ ᱠᱚᱠᱚᱨ ᱢᱮᱱᱛᱮ ᱫᱚ ᱥᱤᱢ ᱠᱚ ᱢᱮᱛᱟ ᱠᱚᱣᱟ ᱾
ᱟᱪᱪᱷᱟ ᱟᱪᱪᱷᱟ ᱟᱹᱰᱤ ᱱᱟᱯᱟᱭ ᱾ ᱱᱚᱣᱟ ᱫᱚ ᱢᱤᱫᱴᱟᱝ ᱵᱷᱮᱱᱛᱟ ᱠᱟᱛᱷᱟ ᱠᱟᱱᱟ ᱦᱳᱭ ᱥᱮ
ᱦᱳᱭ
ᱦᱮᱸ ᱦᱟᱜ ᱟᱹᱰᱤ ᱪᱚᱨᱚᱠ
ᱛᱚ
ᱟᱹᱰᱤ ᱵᱷᱟᱜᱮ ᱞᱤᱧ ᱵᱩᱡ ᱠᱮᱫᱟ ᱢᱤᱫᱴᱟᱝ ᱦᱮᱸᱥᱮ ᱚᱱᱠᱟ ᱵᱤᱱ ᱞᱟᱹᱭ ᱠᱮᱫᱟ ᱟᱨ ᱢᱤᱫᱵᱟᱨ ᱞᱟᱹᱭ ᱞᱮᱠᱷᱟᱱ ᱟᱨᱦᱚ ᱱᱟᱯᱟᱭᱚᱜᱼᱟ ᱥᱮᱸᱬᱟ ᱠᱟᱜᱼᱟ ᱞᱤᱧ ᱟᱹᱞᱤᱧ ᱦᱚᱸ ᱦᱮᱸᱥᱮᱸ
ᱦᱮᱸ ᱦᱮᱸ ᱮᱠᱫᱚᱢ ᱮᱠᱫᱚᱢ ᱛᱚ ᱟᱨᱦᱚᱸ ᱢᱤᱫᱴᱮᱱ ᱞᱤᱧ ᱞᱮ